ᱦᱮᱸ ᱦᱮᱞᱳ
ᱦᱮᱞᱳ ᱜᱚᱝᱠᱮ ᱡᱚᱦᱟᱨ
ᱦᱮᱸ ᱜᱚᱝᱠᱮ ᱡᱚᱦᱟᱨ ᱜᱮ ᱛᱚ ᱜᱚᱝ ᱦᱮᱸ ᱜᱚᱝᱠᱮ ᱟᱞᱮ ᱠᱚᱫᱚ ᱱᱟᱯᱟᱭ ᱵᱟᱲ ᱜᱮ᱾ ᱟᱯᱮ ᱠᱚᱜᱮ ᱚᱠᱟᱞᱮᱠᱟ?
ᱦᱳᱭ ᱟᱞᱮ ᱠᱚᱦᱚᱸ ᱱᱟᱯᱟᱭ ᱵᱟᱲᱟ ᱜᱮ ᱟᱫᱚ ᱚᱲᱟᱜ ᱨᱮᱜᱮ
ᱦᱮᱸ ᱜᱚᱝᱠᱮ ᱚᱲᱟᱜ ᱥᱮᱫ ᱨᱤᱜᱮ ᱚᱲᱟᱜ ᱨᱮᱫᱚ ᱵᱟᱝ ᱢᱟᱱᱮ ᱚᱲᱟᱜ ᱛᱷᱚᱲᱟ ᱜᱟᱱ ᱪᱷᱟᱴᱠᱟ ᱥᱮᱫ ᱟᱨᱠᱤ ᱫᱩᱲᱩᱵ ᱦᱩᱭ ᱠᱟᱱᱟ
ᱩᱸ ᱮᱠᱞᱟ ᱜᱮ ᱢᱮᱱᱟᱢᱟ?
ᱦᱮᱸ ᱵᱚᱨᱛᱚᱢᱟᱱ ᱤᱧ ᱫᱚ ᱮᱠᱞᱟ ᱧᱚᱜ ᱜᱮ ᱢᱤᱱᱟᱹᱧᱟ ᱟᱨᱦᱚᱸ ᱚᱱᱛᱮ ᱧᱚᱜ ᱨᱮ ᱢᱤᱫ ᱦᱚᱲᱮ ᱫᱩᱲᱩᱵ ᱠᱟᱱᱟ ᱟᱨᱠᱤ ᱟᱨ ᱤᱧ ᱫᱚ ᱛᱷᱚᱲᱟ ᱜᱟᱱ ᱯᱟᱷᱟᱠᱟ ᱧᱚᱜ ᱨᱮᱜᱮ ᱢᱱᱟᱤᱭᱟᱹ ᱜᱚᱝᱠᱮ ᱮᱠᱞᱟ ᱜᱮ ᱪᱮᱫᱟᱜ ᱥᱮ ᱟᱹᱰᱤ ᱜᱚᱨᱚᱢ ᱜᱮ ᱟᱹᱭᱠᱟᱹᱜ ᱦᱮᱸ ᱡᱚᱢ ᱵᱟᱲᱟ ᱠᱚᱫᱚ ᱦᱩᱭᱱᱟ
ᱦᱩᱸ ᱪᱮᱫ
ᱛᱚ ᱟᱢ ᱜᱮᱪᱚ ᱡᱩᱛᱩ ᱫᱚ ᱪᱮᱫ ᱮᱢ ᱩᱛᱩᱭᱟ ᱫᱟᱹᱞ ᱟᱨ ᱟᱹᱞᱩ ᱥᱤᱯᱤ
ᱚ ᱟᱹᱰᱤ ᱥᱤᱵᱤᱞᱟ ᱜᱚᱝᱠᱮ
ᱥᱤᱵᱤᱞ ᱫᱚ ᱚᱠᱟᱨᱮ ᱛᱤᱦᱤᱧ ᱫᱚ ᱢᱟᱱᱮ ᱛᱷᱚᱲᱟ ᱜᱟᱱ ᱱᱤᱨᱟᱢᱤᱥ ᱢᱮᱱᱟᱜ-ᱟ ᱛᱚ ᱟᱫᱚ ᱚᱱᱟ ᱠᱷᱟᱹᱛᱤᱨ ᱛᱮᱜᱮ ᱟᱨᱠᱤ ᱠᱚ ᱤᱱᱠᱟᱹ ᱠᱮᱫᱟ ᱛᱚ ᱜᱚᱝᱠᱮ ᱫᱟᱠᱟ ᱠᱚ ᱡᱚᱢ ᱵᱟᱲᱟ ᱦᱩᱭᱱᱟ
ᱦᱮᱸ ᱟᱞᱮ ᱠᱚᱦᱚᱸ ᱡᱚᱢ ᱵᱟᱲᱟ ᱫᱚ ᱦᱩᱭᱱᱟ ᱡᱚᱢ ᱠᱟᱛᱮᱫ ᱦᱚᱸ ᱚᱭ ᱡᱤᱨᱟᱹᱣ ᱦᱩᱭ ᱟᱠᱟᱱᱟ ᱱᱤᱛ ᱫᱚ
ᱟᱪᱪᱷᱟ ᱟᱫᱚ ᱪᱮᱫ ᱵᱟᱝ ᱩᱛᱩ ᱦᱩᱭᱮᱱ?
ᱦᱮᱸ ᱟᱞᱮ ᱠᱚᱫᱚ ᱛᱤᱦᱤᱧ ᱦᱟᱹᱠᱩ ᱞᱮ ᱩᱛᱩ ᱞᱮᱫ ᱠᱚᱣᱟ
ᱟᱪᱪᱷᱟ
ᱤᱱᱟᱹ ᱜᱮ
ᱡᱟᱭᱦᱳᱠ ᱛᱚ ᱢᱮᱱᱫᱟᱹᱧ ᱠᱟᱹᱢᱤ ᱠᱟᱡᱽ ᱠᱚᱫᱚ ᱪᱮᱫ ᱦᱩᱭᱩᱜ ᱠᱟᱱᱟ ᱛᱟᱞᱮ?
ᱩᱸ ᱱᱤᱛ ᱫᱚ ᱦᱚᱜᱚᱭ ᱪᱟᱥᱵᱟᱥ ᱠᱚᱜᱮ ᱦᱩᱭᱩᱜ ᱠᱟᱱᱟ ᱦᱩᱲᱩ ᱨᱚᱦᱚᱭ
ᱚ ᱟᱪᱪᱷᱟ ᱟᱪᱪᱷᱟ
ᱟᱨ ᱟᱯᱮ ᱨᱚᱦᱚᱭ ᱯᱮ ᱮᱦᱚᱵ ᱫᱟ ᱥᱮ ᱟᱹᱣᱨᱤ?
ᱟᱹᱣᱨᱤ ᱟᱹᱣᱨᱤ ᱟᱞᱮᱥᱮᱫ ᱛᱷᱚᱲᱟ ᱜᱟᱱ ᱫᱟᱜ ᱛᱷᱚᱲᱟ ᱜᱟᱱ ᱥᱚᱢᱚᱥᱟ ᱧᱚᱜ ᱜᱮᱛᱮ ᱚᱱᱟᱛᱮ ᱟᱨᱠᱤ ᱟᱹᱣᱨᱤ ᱥᱚᱢᱚᱥᱟ ᱵᱚᱞᱛᱮ ᱪᱮᱫ ᱥᱚᱢᱚᱥᱟ ᱫᱚ ᱚᱱᱠᱟ ᱥᱮᱨᱚᱠᱚᱢ ᱠᱤᱪᱷᱩ ᱫᱚ ᱵᱟᱝ ᱠᱟᱱᱟ ᱟᱫᱚ ᱵᱟᱭ ᱫᱟᱜ ᱮᱫᱟ ᱛᱚ ᱟᱫᱚ ᱚᱱᱟ ᱠᱷᱟᱹᱛᱤᱨ ᱛᱮ ᱦᱚᱲ ᱠᱚ ᱫᱟᱜ ᱜᱮᱠᱚ ᱛᱟᱺᱜᱤ ᱟᱠᱟᱫᱟ
ᱦᱚᱸ
ᱫᱟᱜ ᱞᱮᱠᱷᱟᱡ ᱜᱮ ᱟᱨᱠᱤ ᱠᱚ ᱫᱷᱩᱨᱟᱹᱜᱼᱟ ᱜᱟᱹᱪᱷᱤ ᱠᱚᱦᱚᱸ ᱞᱟᱹᱴᱩ ᱞᱟᱹᱴᱩᱭᱮᱱᱟ
ᱟᱞᱮ ᱚᱱᱟ ᱫᱟᱜ ᱦᱚᱸ ᱴᱷᱤᱠ ᱜᱮᱭᱟ ᱱᱤᱛ ᱫᱚ ᱠᱷᱮᱛ ᱠᱚ ᱥᱟᱯᱟ ᱵᱟᱲᱟᱭ ᱦᱩᱭᱩᱜ ᱠᱟᱱᱟ ᱤᱭᱟᱹ ᱠᱚᱭᱮᱠ ᱫᱤᱱ ᱛᱟᱭᱱᱚᱢ ᱟᱞᱮ ᱫᱚᱞᱮ ᱨᱚᱦᱚᱭᱟ ᱱᱟᱼᱦᱟᱸᱜ
ᱚ ᱟᱞᱮ ᱥᱮᱫ ᱫᱚ ᱢᱟᱱᱮ ᱠᱚᱭᱮᱠ ᱡᱚᱱ ᱫᱚ ᱠᱚ ᱢᱮᱱᱮᱫᱟᱹᱧ ᱟᱞᱮᱥᱮᱫ ᱫᱚ ᱱᱟᱦᱟᱜ ᱠᱚᱭᱮᱠ ᱡᱚᱱ ᱫᱚ ᱱᱟᱦᱟᱜ ᱠᱚ ᱥᱤ ᱵᱟᱲᱟᱭᱮᱫᱟ ᱟᱨᱠᱤ ᱠᱮᱯᱚᱞ ᱦᱟᱜ ᱰᱟᱸᱜᱟ ᱠᱚᱨᱮᱜ ᱜᱮ
ᱚ ᱦᱮᱸ ᱟᱞᱮ ᱥᱮᱫ ᱦᱚᱸ ᱚᱱᱠᱟᱜᱮ
ᱠᱤᱪᱷᱩ ᱦᱚᱲ ᱫᱚ ᱫᱟᱜ ᱜᱮᱠᱚ ᱛᱟᱸᱟᱹᱜᱤᱣᱟᱴ ᱟᱠᱟᱫᱟ ᱫᱟᱜ ᱞᱮ ᱱᱮᱛᱟᱨ ᱜᱮ ᱜᱮ ᱥᱤ ᱵᱟᱲᱟ ᱦᱚᱸ ᱵᱟᱛᱨᱟᱜᱼᱟ ᱵᱚᱞᱮ ᱜᱷᱟᱥ ᱠᱚ ᱜᱚᱡᱚᱜᱼᱟ
ᱟᱪᱪᱷᱟ ᱜᱚᱝᱠᱮ ᱟᱯᱮᱥᱮᱫ ᱫᱚ ᱵᱩᱨᱩ ᱫᱤᱥᱚᱢ ᱠᱟᱱᱟ ᱠᱟᱱᱟ ᱥᱮ ᱴᱟᱺᱰᱤ ᱫᱤᱥᱚᱢ?
ᱞᱟᱹᱭᱟᱢᱟ ᱵᱟᱝ ᱦᱩᱭ ᱞᱮᱱᱟ ᱵᱩᱨᱩ ᱛᱮ ᱵᱟᱝ ᱦᱩᱭ ᱞᱮᱱᱟ ᱴᱟᱺᱰᱤ ᱛᱮ ᱟᱨᱠᱤ
ᱚ
ᱛᱚ ᱛᱷᱚᱲᱟ ᱜᱟᱱ ᱢᱟᱱᱮ ᱵᱩᱨᱩ ᱦᱚᱸ ᱡᱷᱟᱹᱞ ᱧᱚᱜ ᱜᱮᱭᱟ ᱟᱨ ᱤᱭᱟᱹ ᱧᱚᱜ ᱜᱮᱭᱟ ᱟᱨᱠᱤ ᱥᱚᱢᱟᱱ ᱠᱷᱮᱛ ᱫᱚ ᱵᱟᱹᱱᱩᱜ ᱟᱛᱚ ᱩᱥᱩᱞ ᱪᱚᱯᱚᱜ ᱩᱥᱩᱞ ᱪᱚᱯᱚᱜ ᱜᱮᱭᱟᱛᱚ ᱟᱫᱚ ᱚᱱᱟ ᱠᱷᱟᱹᱛᱤᱨ ᱛᱮ ᱟᱨᱜᱮ
ᱠᱚᱴᱩ ᱦᱩᱸ
ᱦᱳᱭ ᱛᱚ ᱥᱚᱢᱟᱱ ᱵᱚᱞᱛᱮ ᱚᱱᱟ ᱴᱟᱺᱰᱤ ᱦᱚᱸ ᱵᱟᱝ ᱞᱟᱹᱭ ᱦᱳᱭᱳᱜ ᱠᱟᱱᱟ ᱵᱩᱨᱩ ᱦᱚᱸ ᱵᱟᱝ ᱞᱟᱹᱭ ᱦᱳᱭᱳᱜ ᱠᱟᱱᱟ ᱚᱱᱟ ᱠᱷᱟᱹᱛᱤᱨ
ᱟᱪᱪᱷᱟ ᱟᱞᱮᱥᱮᱫ ᱫᱚ ᱥᱚᱢᱟᱱ ᱜᱮᱭᱟ ᱱᱚᱛᱮ ᱫᱚ ᱚᱱᱟ ᱞᱮᱠᱟᱛᱮ ᱫᱟᱜ ᱠᱚᱦᱚᱸ
ᱚ ᱛᱟᱞᱦᱮ ᱜᱚᱝᱠᱮ ᱪᱟᱥᱵᱟᱥ ᱠᱚᱢᱟ ᱛᱟᱞᱦᱮ ᱵᱷᱟᱞᱮ ᱜᱮ ᱦᱩᱭᱩᱜ ᱠᱟᱱᱟ,
ᱦᱮᱸ ᱱᱚᱛᱮ ᱫᱚ ᱢᱚᱸᱡᱽ ᱜᱮ ᱦᱩᱭᱩᱜᱼᱟ ᱪᱟᱥᱵᱟᱥ ᱠᱚᱫᱚ ᱦᱩᱸ
ᱟᱪᱪᱷᱟ ᱟᱪᱪᱷᱟ
ᱟᱫᱚ ᱚᱱᱮ ᱮᱴᱟᱜᱟᱜ ᱡᱟᱹᱥᱛᱤ ᱫᱚ ᱵᱟᱞᱮ ᱪᱟᱥᱟ ᱠᱷᱟᱹᱞᱤ ᱦᱩᱲᱩ ᱠᱚᱜᱮ ᱰᱷᱮᱨ ᱫᱚᱞᱮ ᱪᱟᱥ ᱵᱟᱲᱟᱭᱟ ᱱᱚᱛᱮ ᱫᱚ,
ᱟᱪᱪᱷᱟ ᱛᱟᱨᱯᱚᱨᱮ ᱜᱚᱢᱠᱮ ᱱᱤᱭᱟᱹ ᱥᱟᱠ ᱥᱚᱵᱽᱡᱤ ᱠᱚᱫᱚ ᱵᱟᱯᱮ ᱞᱟᱜᱟᱣ ᱵᱟᱲᱟᱭᱟ?
ᱦᱮᱸ ᱱᱚᱛᱮ ᱞᱟᱜᱟᱣ ᱜᱮᱭᱟᱞᱮ ᱤᱱᱠᱟ ᱡᱟᱜᱮ ᱩᱛᱩ ᱡᱚᱢ ᱵᱟᱲᱟ ᱞᱮᱠᱟ ᱢᱮᱱᱠᱷᱟᱱ ᱚᱱᱠᱟ ᱮᱸ ᱟᱹᱠᱷᱨᱤᱧ ᱦᱟᱹᱵᱤᱡ ᱫᱚ ᱵᱟᱝ ᱩᱱᱟᱹᱜ ᱰᱷᱮᱨ ᱰᱷᱮᱨ ᱫᱚ ᱵᱟᱞᱮ ᱪᱟᱥᱟ ᱱᱚᱛᱮ, ᱢᱟᱱᱮ ᱱᱚᱝᱠᱟ ᱠᱚᱴᱠᱩ ᱡᱟᱭᱜᱟ ᱛᱷᱚᱲᱟ ᱜᱮᱭᱟ ᱛᱚ,
ᱚᱻ
ᱚᱱᱮ ᱚᱱᱠᱟ ᱛᱮ ᱵᱟᱞᱮ ᱞᱮᱠᱟᱛᱮ ᱵᱟᱞᱮ ᱪᱟᱥ ᱫᱟᱲᱮᱭᱟᱜᱼᱟ ᱚᱱᱟ ᱠᱚᱫᱚ,
ᱦᱮ ᱥᱮ ᱡᱟᱭᱦᱳᱠ ᱩᱛᱩ ᱡᱚᱢ ᱞᱟᱹᱜᱤᱫ ᱦᱩᱭ ᱞᱮᱱᱠᱷᱟᱡ ᱜᱮ,
ᱦᱮᱸ
ᱴᱷᱤᱠ
ᱟᱪᱪᱷᱟ ᱚᱞ ᱯᱟᱲᱦᱟᱣ ᱠᱚᱫᱚ ᱛᱚᱵᱮ ᱜᱚᱝᱠᱮ ᱪᱟᱞᱟᱜ ᱠᱟᱱᱟ?
ᱚᱞᱚᱜ ᱯᱟᱲᱦᱟᱣ ᱫᱚ ᱵᱚᱨᱛᱚᱢᱟᱱ ᱱᱤᱛᱚᱜ ᱫᱚ ᱟᱨᱠᱤ ᱵᱟᱝ ᱥᱮᱫ ᱜᱮ ᱟᱨᱠᱤ
ᱩᱸ ᱡᱤᱨᱟᱹᱣ ᱦᱩᱭ ᱟᱠᱟᱱᱟ ᱛᱚᱵᱮ ᱤᱧᱫᱚ᱾
ᱦᱮᱸ ᱦᱮᱸ ᱡᱤᱨᱟᱹᱣ ᱵᱟᱲᱟ ᱦᱩᱭ ᱠᱟᱱᱟ᱾
ᱟᱪᱪᱷᱟ ᱟᱪᱪᱷᱟ ᱟᱪᱪᱷᱟ,
ᱪᱷᱟᱵᱤᱥ ᱨᱮᱜᱮ ᱢᱩᱪᱟᱹᱫ ᱵᱟᱲᱟ ᱦᱩᱭᱱᱟ᱾
ᱦᱚᱸ ᱦᱚᱸ ᱦᱮᱸ ᱢᱟ ᱱᱤᱛ ᱫᱚ ᱜᱷᱟᱨᱚᱡᱽ ᱠᱚᱨᱮᱱᱟᱜ ᱠᱟᱹᱢᱤ ᱨᱮᱜᱮ᱾
ᱦᱮᱸ ᱱᱤᱛᱳᱜ ᱱᱤᱭᱟᱹ ᱠᱚᱜᱮ ᱟᱫᱚᱵᱤᱱ ᱪᱤᱠᱟᱹᱭᱟ ᱪᱮᱫ᱾
ᱦᱮᱸ
ᱪᱮᱥᱴᱟ ᱨᱮᱭᱟᱜ ᱚᱱᱟ ᱫᱚ ᱪᱮᱥᱴᱟ ᱦᱩᱭᱱᱟ ᱟᱨ ᱱᱤᱛᱚᱜ ᱫᱚ ᱵᱚᱞᱮ᱾ ᱢᱩᱪᱟᱹᱫ ᱥᱮᱫ
ᱦᱮᱸ ᱦᱮᱸ ᱦᱮᱸ ᱢᱟ ᱟᱫᱚ ᱱᱤᱛ ᱵᱟᱝ ᱪᱤᱠᱟᱹᱣ ᱟᱠᱟᱱᱟ ᱜᱷᱟᱨᱚᱡᱽ ᱠᱚᱨᱮᱱᱟᱜ ᱠᱟᱹᱢᱤ ᱠᱚᱨᱮ ᱪᱷᱩᱴᱟᱹᱣ ᱞᱮᱱᱠᱟᱱᱡ ᱨᱮᱦᱚᱸ᱾
ᱦᱮᱸ ᱦᱮᱸ ᱮᱱᱛᱮᱫ ᱚᱲᱟᱜ ᱨᱮᱦᱚᱸ ᱥᱮᱨᱚᱠᱚᱢ ᱠᱟᱹᱢᱤ ᱦᱚᱲ ᱦᱚᱸ ᱵᱟᱹᱱᱩᱜ ᱠᱚᱣᱟ ᱛᱚ ᱠᱟᱹᱢᱤ ᱦᱩᱭᱩᱜᱼᱟ᱾
ᱦᱚᱸ ᱦᱚᱸ ᱟᱯᱮ ᱫᱚ ᱛᱤᱱᱟᱹᱜ ᱦᱚᱲ ᱢᱮᱱᱟᱜ ᱯᱮᱭᱟ ᱛᱚᱵᱮ ᱜᱷᱟᱨᱚᱸᱡᱽ ᱨᱮᱫᱚ᱾
ᱛᱚ ᱜᱚᱝᱠᱮ ᱵᱚᱨᱛᱚᱢᱟᱱ ᱫᱚ ᱵᱟᱨ ᱦᱚᱲ ᱜᱮ ᱢᱮᱱᱟᱜ ᱞᱤᱧᱟᱹ᱾
ᱚ ᱚᱠᱚᱭ ᱠᱚ᱾
ᱮ ᱤᱧ ᱜᱚᱜᱚ ᱢᱮᱱᱟᱧᱟ ᱟᱹᱞᱤᱧ ᱟᱹᱰᱤ ᱵᱟᱨ ᱦᱚᱲ ᱜᱮ᱾
ᱟᱪᱪᱷᱟ ᱟᱪᱪᱷᱟ ᱟᱵᱮᱱ ᱢᱚᱛᱚ ᱜᱮ ᱛᱚᱵᱮ᱾
ᱦᱳᱭ ᱦᱳᱭ ᱟᱫᱚ ᱚᱱᱟ ᱠᱚ ᱤᱭᱟᱹᱛᱮ ᱟᱨᱠᱤ ᱵᱟᱝ ᱜᱚᱢᱠᱮ ᱟᱹᱣᱩᱨᱼᱟ ᱚᱱᱟ ᱠᱚᱫᱚ᱾
ᱟᱪᱪᱷᱟ ᱟᱪᱪᱷᱟ ᱟᱪᱪᱷᱟ ᱴᱷᱤᱠ ᱴᱷᱤᱠ᱾
ᱢᱟᱱᱮ ᱠᱚᱛᱷᱟ ᱟᱨᱠᱤ ᱪᱷᱳᱴᱳ ᱢᱳᱴᱳ ᱯᱚᱨᱤᱵᱟᱨ ᱠᱟᱱᱟ ᱟᱨᱠᱤ᱾
ᱦᱮᱸ ᱟᱞᱮ ᱫᱚ ᱥᱟᱺᱜᱤᱧ ᱧᱚᱜ ᱜᱮᱭᱟᱞᱮ ᱱᱟᱦᱟᱜ ᱜᱷᱟᱨᱚᱸᱡᱽ ᱠᱚᱨᱮ᱾
ᱦᱩᱸ ᱦᱩᱸ
ᱟᱞᱮ ᱫᱚ ᱫᱟᱫᱟ ᱛᱟᱠᱚ ᱠᱚ ᱢᱮᱱᱟᱜ ᱠᱚᱣᱟ ᱛᱚ᱾
ᱟᱪᱪᱷᱟ ᱟᱪᱪᱷᱟ ᱵᱟᱝ ᱜᱚᱝᱠᱮ ᱟᱞᱮ ᱦᱚᱸ ᱥᱟᱺᱜᱤᱧ ᱫᱚᱞᱮ ᱥᱟᱺᱜᱤᱧ ᱜᱮᱭᱟ ᱵᱟᱝ ᱫᱚ ᱵᱟᱝ ᱛᱚ᱾ ᱟᱨᱚᱦᱚᱸ ᱵᱟᱨᱭᱟ ᱢᱟᱱᱮ᱾ ᱤᱭᱟᱹ ᱛᱟᱹᱠᱤᱱ ᱢᱮᱱᱟᱜ ᱠᱤᱱᱟᱹ ᱫᱤᱫᱤ ᱛᱟᱠᱤᱱ ᱟᱫᱚ ᱩᱱᱠᱤᱱ ᱢᱟ ᱡᱟᱶᱟᱭ ᱠᱟᱛᱮᱫ ᱢᱟ᱾ ᱮᱴᱟᱜ ᱜᱷᱟᱨᱚᱸᱧᱡᱽ ᱨᱮ ᱢᱮᱱᱟᱜ ᱠᱤᱱᱟᱹ ᱡᱟᱶᱟᱭ ᱚᱲᱟᱜ ᱨᱮ᱾
ᱛᱚ ᱫᱷᱚᱨᱟᱣ ᱠᱟᱢ ᱩᱱᱠᱤᱱ ᱫᱚ ᱟᱨ ᱡᱟᱶᱟᱭ ᱵᱟᱲᱟ ᱠᱟᱛᱮᱫ ᱫᱚ ᱟᱵᱚᱨᱮᱱ ᱫᱚ ᱵᱟᱝ ᱠᱟᱱᱟ ᱠᱤᱱ ᱵᱚᱞᱮ᱾
ᱦᱮᱸ ᱦᱮᱸ ᱩᱱᱠᱤᱱ ᱫᱚ ᱮᱴᱟᱜ ᱜᱷᱟᱨᱚᱧᱡᱽ ᱨᱮᱱ ᱠᱤᱱ ᱯᱟᱲᱟᱣᱮᱱᱟ ᱛᱚ᱾
ᱦᱳᱭ ᱚᱱᱟ ᱠᱚ ᱤᱭᱟᱹᱛᱮ ᱟᱨ ᱵᱟᱠᱷᱟᱡ ᱫᱚ᱾
ᱦᱮᱸ ᱟᱵᱚᱣᱟᱜ ᱜᱷᱟᱨᱚᱸᱡᱽ ᱚᱱᱟ ᱠᱚ ᱧᱮᱞ ᱥᱟᱢᱴᱟᱣ ᱡᱚᱲᱟ᱾
ᱦᱮᱸ
ᱟᱫᱚ ᱱᱩ ᱫᱟᱲᱟᱸ ᱵᱟᱲᱟᱭ ᱠᱚᱫᱚ ᱱᱤᱛᱚᱜ ᱢᱟ ᱞᱚᱞᱚ ᱫᱤᱱ ᱨᱮ᱾ ᱵᱟᱝ ᱦᱩᱭᱩᱜ ᱠᱟᱱᱟ ᱛᱚᱵᱮ᱾
ᱵᱟᱝ ᱜᱚᱝᱠᱮ ᱫᱟᱬᱟᱸ ᱵᱟᱲᱟᱭ ᱫᱚ ᱱᱤᱛᱚᱜᱵᱟᱱ ᱵᱚᱨᱛᱚᱢᱟᱱ ᱫᱚ ᱟᱨᱠᱤ ᱥᱮᱨᱚᱠᱚᱢ᱾ ᱛᱚ ᱵᱟᱝ ᱦᱩᱭ ᱠᱟᱱᱟ ᱦᱩᱭ ᱫᱚ ᱟᱫᱚ ᱱᱚᱜ-ᱚᱭ ᱱᱟᱦᱟᱜ᱾ ᱛᱤᱨᱤᱥᱮ ᱡᱩᱱ ᱨᱮᱜᱮ ᱡᱩᱫᱤ ᱡᱟᱦᱟᱸ ᱥᱮᱫ ᱨᱮᱭᱟᱜ᱾
ᱦᱮᱸ ᱪᱮᱫ ᱪᱮᱫ ᱞᱮᱠᱟ ᱦᱩᱭᱩᱜᱼᱟ ᱟᱯᱮᱥᱮᱫ ᱛᱤᱨᱤᱥ ᱡᱩᱱ ᱠᱚᱫᱚ᱾
ᱛᱤᱨᱤᱥᱮ ᱡᱩᱱ ᱫᱚ ᱦᱩᱭ ᱫᱚ ᱥᱮᱨᱚᱠᱚᱢ ᱠᱤᱪᱷᱩ᱾ ᱠᱤᱪᱷᱩ ᱫᱚ ᱵᱟᱝ ᱦᱩᱭᱩᱜᱼᱟ ᱢᱟᱱᱮ ᱱᱤᱝᱠᱟᱹ ᱜᱮ ᱯᱩᱡᱟᱹ ᱯᱟᱦᱴᱟ ᱠᱚᱜᱮ ᱦᱤᱡᱩᱜᱼᱟ ᱟᱫᱚ᱾ ᱠᱟᱹᱴᱤᱡ ᱛᱷᱚᱲᱟ ᱜᱟᱱ᱾ ᱯᱷᱩᱴᱵᱚᱞ ᱠᱷᱮᱞ ᱠᱚᱠᱚ ᱮᱢᱟ ᱛᱚ ᱟᱫᱚ ᱚᱱᱟ ᱠᱚᱨᱮ ᱜᱮ ᱛᱷᱚᱲᱟ ᱜᱟᱱ ᱡᱳᱜᱫᱟᱱ ᱮᱢ ᱦᱩᱭᱩᱜᱼᱟ᱾
ᱚ
ᱟᱨ ᱵᱟᱠᱷᱟᱡᱽ ᱦᱳᱭ ᱦᱳᱭ᱾
ᱦᱩᱸ
ᱟᱫᱚ ᱵᱟᱠᱷᱟᱡ ᱫᱚ ᱱᱟᱦᱟᱜ ᱱᱤᱝᱠᱟᱹ ᱜᱮ ᱡᱚ ᱠᱷᱟᱹᱞᱤ ᱥᱮᱛᱟᱜ ᱵᱮᱞᱟ ᱨᱮᱫᱚ ᱱᱟᱦᱟᱜ ᱜᱚ ᱡᱷᱚᱛᱚ ᱦᱚᱲ ᱫᱩ ᱤᱭᱟᱹ ᱨᱮᱱ ᱢᱤᱞᱮ ᱠᱚ ᱱᱤᱭᱟᱹ ᱠᱚ ᱯᱩᱡᱟᱹ ᱯᱟᱦᱴᱟ ᱠᱟᱛᱮᱫ ᱜᱮ ᱜᱩᱪᱷᱟᱹᱣ ᱵᱟᱲᱟ ᱠᱟᱜ-ᱟ ᱠᱚ ᱟᱨᱠᱤ ᱟᱨ ᱥᱮ ᱨᱚᱠᱚᱢ ᱚᱱᱩᱴᱷᱟᱱ ᱴᱚᱱᱩᱴᱷᱟᱱ ᱠᱚ ᱫᱚ ᱵᱟᱝ ᱦᱩᱭᱩᱜᱼᱟ ᱟᱨ ᱱᱤᱭᱟᱹ ᱯᱷᱩᱴᱵᱚᱞ ᱠᱷᱮᱞ ᱜᱮ ᱱᱟᱦᱟᱜ ᱠᱚ ᱫᱚᱦᱚ ᱠᱟᱜ ᱟ ᱠᱟᱹᱴᱤᱡ ᱢᱟᱪᱷᱟ ᱧᱚᱜ
ᱦᱮᱸ
ᱛᱚ ᱚᱱᱟ ᱠᱚᱛᱮ ᱟᱨᱠᱤ
ᱟᱞᱮ ᱥᱮᱫ ᱫᱚ ᱦᱩᱭᱩᱜ ᱠᱟᱱᱟ ᱟ ᱞᱟᱹᱴᱩ ᱴᱩ ᱛᱮᱜᱮ ᱯᱨᱳᱜᱨᱟᱢ ᱦᱮᱸ ᱥᱮ ᱦᱩᱞ ᱢᱟᱦᱟ ᱵᱚᱱ ᱢᱟᱱᱟᱣᱮᱫ ᱠᱟᱱᱟ, ᱟᱫᱚ ᱚᱱᱠᱟ ᱯᱷᱩᱴᱵᱚᱞ ᱠᱷᱮᱞᱟ ᱠᱚᱫᱚ ᱵᱟᱝ ᱫᱚᱦᱚᱜ ᱠᱟᱱᱟ ᱱᱚᱛᱮ, ᱫᱚ ᱠᱟᱨᱚᱱ ᱮᱱ ᱦᱤᱞᱳᱜ ᱫᱚ ᱟᱵᱚᱣᱟᱜ ᱦᱩᱞ ᱢᱟᱦᱟ ᱠᱟᱱᱟ ᱛᱚ ᱟᱨᱻ ᱦᱩᱞ ᱢᱟᱦᱟ ᱢᱟ ᱟᱵᱚᱨᱮᱱ ᱵᱤᱨᱵᱟᱱᱴᱟ ᱢᱟ ᱚᱱᱟ ᱞᱟᱹᱜᱤᱫ ᱢᱟ ᱵᱟᱝ ᱠᱤᱱ ᱦᱩᱞ ᱞᱮᱫᱟ, ᱟᱫᱚ ᱚᱱᱟ ᱞᱮᱠᱟᱛᱮ ᱱᱚ ᱱᱚᱛᱮ ᱫᱚ ᱚᱱᱟ ᱠᱚ ᱵᱟᱰᱟᱭ ᱢᱮᱱᱟᱜ ᱛᱮ ᱥᱮ ᱚᱱᱟ ᱠᱚ ᱯᱷᱩᱴᱵᱚᱞ ᱠᱷᱮᱞᱟ ᱠᱚ ᱵᱟᱝ ᱠᱚ ᱠᱩᱥᱤᱭᱟᱜ ᱛᱮ ᱮᱱ ᱦᱤᱞᱳᱜ ᱫᱚ ᱦᱩᱞ ᱢᱟᱦᱟ ᱤᱫᱤ ᱠᱟᱛᱮᱫ ᱜᱮ ᱜᱟᱯᱟᱞ ᱢᱟᱨᱟᱣ ᱠᱚ ᱦᱩᱭᱩᱜᱼᱟ᱾
ᱟᱪᱪᱷᱟ ᱟᱪᱪᱷᱟ ᱵᱟᱝ ᱱᱮᱸᱰᱮ ᱦᱚᱸ ᱚᱱᱟ ᱦᱩᱞ ᱢᱟᱦᱟ ᱠᱷᱟᱹᱛᱤᱨ ᱛᱮᱜᱤ ᱠᱤᱪᱷᱩᱴᱟ ᱫᱚ ᱜᱚᱞ ᱜᱚᱞᱯᱚ-ᱴᱚᱞᱯᱚ ᱜᱟᱞᱢᱟᱨᱟᱣ ᱫᱚ ᱦᱩᱭᱩᱜ ᱜᱮᱭᱟ ᱱᱟᱦᱟᱜ, ᱟᱫᱚ ᱱᱟᱦᱟᱜ ᱚᱱᱮ ᱠᱤᱪᱷᱩᱴᱟ ᱠᱚ ᱫᱚᱦᱚ ᱠᱟᱜᱼᱟ ᱟᱨᱠᱤ
ᱦᱚᱸ
ᱛᱚ ᱡᱚᱛᱚ ᱡᱟᱭᱜᱟ ᱨᱮ ᱡᱚᱛᱚ ᱡᱟᱭᱜᱟ ᱨᱮᱫᱚ ᱵᱟᱝ ᱜᱚᱝᱠᱮ ᱢᱟᱱᱮ ᱠᱤ ᱠᱤᱪᱷᱩ ᱠᱤᱪᱷᱩ ᱡᱟᱭᱜᱟ ᱨᱮᱫᱚ ᱱᱟᱦᱟᱜ ᱫᱚᱦᱚ ᱟᱠᱟᱫ ᱟᱨ ᱠᱤᱷᱩ ᱠᱤᱪᱷᱩ ᱡᱟᱭᱜᱟ ᱫᱚ ᱱᱟᱦᱟᱜ ᱵᱟᱠᱚ ᱫᱚᱦᱚ ᱟᱠᱟᱜ-ᱟ ᱟᱨᱠᱤ
ᱦᱳᱭ ᱟᱫᱚ ᱚᱱᱟ ᱜᱮ ᱵᱚᱞᱮ ᱟ ᱡᱟᱦᱟᱸᱞᱮᱠᱟ ᱟᱵᱚ ᱵᱚᱱ ᱵᱩᱡᱷᱟᱹᱣ ᱫᱟᱲᱮᱭᱟᱜ ᱠᱟᱱᱟ, ᱡᱮ ᱮᱱᱦᱤᱞᱟᱹᱜ ᱫᱚ
ᱦᱩᱞ ᱢᱟᱦᱟ ᱤᱫᱤ ᱠᱟᱛᱮᱫ ᱫᱚ ᱯᱷᱩᱴᱵᱚᱞ ᱠᱷᱮᱞᱟ ᱠᱚ ᱫᱚ ᱵᱮᱥ ᱵᱟᱭ ᱧᱮᱞᱚᱜ ᱠᱟᱱᱟ, ᱟᱫᱚ ᱚᱱᱟ ᱞᱮᱠᱟᱛᱮ ᱚᱱᱟ ᱠᱚᱫᱚ ᱵᱟᱝᱵᱚᱱ ᱦᱩᱭ ᱦᱚᱪᱚ ᱞᱮ ᱞᱮᱠᱷᱟᱱ ᱜᱮ ᱢᱚᱸᱡᱽ ᱠᱚᱜᱼᱟ ᱡᱟᱦᱟᱸ ᱞᱮᱠᱟ ᱦᱩᱞ ᱢᱟᱦᱟ ᱤᱫᱤ ᱠᱟᱛᱮ ᱛᱮ ᱟᱵᱚ ᱜᱟᱯᱟᱞ ᱢᱟᱨᱟᱨᱟᱣ ᱞᱮᱱᱠᱷᱟᱱ, ᱟᱵᱚᱣᱟᱜ ᱦᱚᱠ ᱟᱹᱭᱫᱟᱹᱨ ᱪᱮᱫ ᱞᱮᱠᱟ ᱛᱮ ᱟᱵᱩᱨᱮᱱ ᱵᱤᱨ ᱵᱟᱱᱴᱟ ᱠᱚ ᱠᱷᱚᱡᱽ ᱞᱮᱱᱟ ᱾ ᱚᱱᱟ ᱠᱚᱜᱮ ᱡᱩᱫᱤ ᱱᱤᱛ ᱦᱚᱵᱩᱱ ᱟᱞᱚ ᱞᱮᱠᱷᱟᱱ ᱢᱟ ᱟᱹᱰᱤ ᱱᱟᱯᱟᱭ ᱠᱚᱜᱼᱟ ᱯᱟᱥᱮᱡ᱾ ᱚᱱᱠᱟ ᱛᱮ ᱮᱱᱦᱤᱞᱳᱜ ᱚᱱᱟ ᱠᱚᱜᱮ ᱜᱳᱯᱟᱞᱢᱟᱨᱟᱣ ᱞᱮᱠᱷᱟᱱ ᱜᱮ ᱦᱩᱭᱩᱜᱼᱟ᱾ ᱟᱫᱚ ᱩᱱ ᱚᱱᱟ ᱞᱮᱠᱟᱛᱮ ᱱᱚᱛᱮ ᱫᱚ ᱮᱴᱟᱜᱟᱜ, ᱚᱱᱠᱟᱱᱟᱜ ᱱᱟᱴ ᱯᱨᱚᱜᱨᱟᱢ ᱯᱟᱥᱮ ᱧᱤᱫᱟᱹ ᱯᱨᱳᱜᱨᱟᱢ ᱠᱚᱫᱚ ᱵᱟᱝ ᱠᱚ ᱦᱳᱭ ᱵᱟᱲᱟᱜ ᱯᱮᱭᱼᱟ ᱠᱷᱟᱞᱤ ᱫᱤᱱ ᱠᱚᱨᱮᱱᱟᱜ ᱯᱨᱳᱜᱨᱟᱢ ᱜᱮ ᱦᱳᱭᱳᱜᱼᱟ ᱱᱚᱛᱮ
ᱧᱤᱫᱟᱹ ᱱᱮᱛᱮ ᱫᱚ ᱧᱤᱫᱟᱹ ᱠᱚᱨᱮᱱᱟᱜ ᱫᱚ ᱠᱳᱱᱳ ᱯᱨᱳᱜᱨᱟᱢ ᱠᱚ ᱵᱟᱱᱩᱹᱜ ᱟ, ᱡᱮ ᱢᱮᱞᱟ ᱪᱷᱟᱛᱟ ᱠᱚᱨᱮ ᱫᱚ ᱱᱟᱦᱟᱜ ᱱᱤᱛᱚᱜ ᱫᱚ ᱮᱴᱟᱜ ᱮᱴᱟᱜ ᱡᱟᱜᱟ ᱠᱚᱨᱮ ᱫᱚ ᱡᱮ ᱜᱩᱞᱚ ᱧᱮᱞᱚᱜᱼᱟ ᱟᱨᱠᱤ ᱢᱳᱵᱟᱭᱤᱞ ᱠᱚᱨᱮ ᱦᱚᱸ ᱠᱤᱪᱷᱩ ᱨᱮ ᱫᱚ ᱧᱮᱞᱚᱜ ᱠᱟᱱᱟ ᱪᱷᱟᱹᱯᱨᱤ ᱮᱱᱮᱡ ᱠᱚ ᱟᱨᱠᱤ ᱟᱞᱮ ᱱᱤᱭᱟᱹ ᱱᱟᱠᱷᱟ ᱨᱮ ᱫᱚ ᱟᱨᱠᱤ ᱚᱱᱠᱟ ᱫᱚ ᱵᱟᱝ ᱦᱩᱭᱩᱜ ᱠᱟᱱᱟ
ᱦᱩᱸ ᱟᱹᱰᱤ ᱜᱟᱱ ᱡᱟᱜᱟ ᱚᱱᱠᱟ ᱧᱮᱞᱚᱜ ᱠᱟᱱᱟ ᱛᱚ
ᱦᱮᱸ ᱜᱚᱴᱟ ᱧᱤᱫᱟᱹ ᱥᱟᱨᱟ ᱫᱤᱱ ᱥᱟᱨᱟ ᱵᱮᱲᱟ ᱪᱷᱟᱯᱨᱤ ᱮᱱᱮᱡ ᱟᱠᱟ ᱠᱚᱨᱮᱱ ᱦᱚᱲ ᱠᱚ ᱛᱟᱦᱮᱱ ᱠᱟᱱᱟ ᱪᱮᱜᱠᱟ ᱥᱟᱢᱱᱟ ᱥᱟᱢᱱᱤ ᱢᱟ ᱧᱮᱞ ᱢᱟ ᱵᱟᱝ ᱦᱳᱭ ᱠᱟᱱᱟ ᱟᱫᱚ ᱢᱳᱵᱟᱞ ᱠᱚᱨᱮᱜ ᱜᱮ ᱧᱮᱞᱚᱜ ᱠᱟᱱᱟ ᱱᱟᱦᱟᱜ ᱛᱷᱚ ᱟᱫᱚ ᱚᱱᱟ ᱠᱚ ᱤᱭᱟᱹ ᱛᱮᱜᱮ ᱦᱳᱭ ᱦᱳᱭ ᱛᱚ ᱟᱯᱮ ᱥᱮᱫ ᱫᱚ ᱚᱠᱟ ᱞᱮᱠᱟ ᱚᱱᱟ ᱠᱚ ᱦᱩᱭ ᱵᱟᱲᱟᱜ ᱜᱮᱭᱟ ᱥᱮ ᱪᱮᱫ ᱜᱚᱝᱠᱮ?
ᱱᱤᱭᱟᱹ ᱠᱚᱫᱚ ᱵᱟᱝ ᱦᱩᱭ ᱵᱟᱲᱟᱜᱼᱟ ᱟᱞᱮ ᱥᱮᱫ ᱫᱚ ᱵᱟᱝ ᱠᱚ ᱠᱩᱥᱤᱭᱟᱜ ᱛᱮ, ᱵᱟᱠᱚ ᱦᱩᱭ ᱵᱟᱲᱟ ᱦᱚᱪᱚᱣᱼᱟ ᱚᱱᱟ ᱠᱚ ᱫᱤᱱ ᱠᱚᱨᱮᱫ ᱫᱚ, ᱮᱴᱟᱜᱟᱜ ᱫᱤᱱ ᱠᱚᱨᱮᱫᱚ ᱦᱩᱭᱩᱜ ᱜᱮᱭᱟ ᱾
ᱦᱩᱸ᱾
ᱟᱸ ᱚᱱᱟ ᱠᱚ ᱫᱤᱱ ᱨᱮᱫᱚ ᱢᱟᱱᱟᱣ ᱢᱟᱱᱟ ᱠᱚ ᱢᱮᱱᱟᱜ ᱛᱮ ᱵᱟᱠᱚ ᱦᱩᱭ ᱵᱟᱲᱟ ᱩᱪᱩᱭᱟ ᱚᱱᱟ ᱠᱚᱫᱚ ᱾
ᱦᱢ ᱱᱤᱛᱚᱜ ᱫᱚ ᱜᱚᱝᱠᱮ ᱠᱟᱛᱷᱟ ᱠᱚ ᱞᱟᱹᱭᱮᱫᱟ ᱯᱟᱹᱦᱤᱞ ᱠᱚᱨᱮᱱ ᱦᱚᱲ ᱦᱚᱸᱠᱚ ᱞᱟᱹᱭ ᱵᱟᱲᱟᱭᱟ ᱟᱫᱚ ᱵᱚᱞᱮ ᱯᱟᱹᱦᱤᱞ ᱠᱷᱚᱱᱟᱜ ᱜᱮ ᱟᱨᱠᱤ ᱵᱟᱹᱱᱩᱜᱼᱟ ᱟᱨ ᱠᱟᱨᱚᱱ ᱱᱤᱭᱟᱹ ᱟᱵᱚ ᱦᱚᱸᱵᱚᱱ ᱢᱮᱱᱫᱟ ᱵᱟᱝ ᱦᱩᱭ ᱞᱮᱱᱠᱷᱟᱡ ᱜᱮ ᱱᱟᱦᱟᱜ ᱵᱮᱥ ᱠᱚᱜᱼᱟ ᱡᱮᱦᱮᱛᱩ ᱟᱵᱚᱨᱮᱱ ᱦᱚᱸ ᱵᱚᱭᱦᱟ ᱢᱤᱥᱨᱟ ᱠᱚ ᱱᱟᱦᱟᱜ ᱵᱟᱠᱷᱟᱡ ᱠᱚ
ᱦᱮᱸ ᱾
ᱵᱟᱹᱲᱤᱡ ᱪᱟᱵᱟᱜᱼᱟ ᱱᱟᱜ ᱾
ᱛᱚ ᱚᱱᱟ ᱜᱮᱵᱚᱱ ᱠᱩᱨᱩᱢᱩᱴᱩᱭᱟ, ᱟ ᱚᱠᱟ ᱠᱚᱨᱮ ᱠᱚ ᱦᱩᱭ ᱦᱚᱪᱚᱭᱮᱫᱟ ᱚᱱᱟ ᱠᱚᱨᱮ ᱡᱩᱫᱤ ᱚᱱᱠᱟ ᱫᱟᱬᱟ ᱥᱮᱴᱮᱨ ᱠᱟᱛᱮᱜ ᱵᱟᱰᱟᱭ ᱚᱪᱚ ᱞᱮᱠᱚ ᱠᱷᱟᱱ ᱥᱮ ᱢᱟᱱᱟ ᱞᱮᱠᱚ ᱠᱷᱟᱱ ᱩᱱᱠᱩ ᱦᱚᱸ ᱱᱤᱦᱟᱹᱛ ᱜᱮᱠᱚ ᱵᱩᱡᱷᱟᱹᱣᱟ ᱾
ᱵᱩᱡᱷᱟᱹᱣᱟ ᱟᱨ ᱱᱟᱦᱟᱜ ᱱᱤᱜ ᱱᱤᱭᱟᱹ ᱵᱟᱯ ᱵᱟᱯᱞᱟ ᱵᱤᱦᱟᱹ ᱠᱚᱫᱚ ᱦᱟᱜ ᱠᱚ ᱟᱹᱜᱩ ᱵᱟᱲᱟᱭᱮᱫ ᱠᱟᱱ ᱜᱮᱭᱟ ᱵᱚᱠᱥ ᱠᱚ ᱴᱚᱠᱥ ᱠᱚᱫᱚ ᱢᱟᱭᱤᱠ
ᱚ, ᱦᱳᱭ ᱤᱱᱟᱹ ᱠᱚᱨᱮ ᱫᱚᱠᱚ ᱟᱹᱜᱩᱭᱮᱜ ᱜᱮᱭᱟ ᱟᱹᱜᱩ ᱫᱚ ᱾
ᱦᱢ, ᱟᱨ ᱵᱟᱠᱷᱟᱡ ᱫᱚ ᱟᱵᱩ ᱫᱚ ᱛᱩᱢᱫᱟᱜ ᱴᱟᱢᱟᱠ ᱛᱮᱜᱮ ᱯᱟᱨᱚᱢ ᱞᱮᱠᱷᱟᱡ ᱫᱚ ᱵᱟᱛᱨᱟᱣ ᱠᱚᱜᱼᱟ ᱟᱫᱚ ᱱᱟᱜ ᱚᱱᱮ ᱵᱟᱠᱚ ᱵᱩᱡᱷᱟᱹᱣᱟ ᱠᱤᱪᱷᱩ ᱫᱚ
ᱱᱚᱛᱮ ᱦᱚᱸ ᱟᱫᱚ ᱟᱸ ᱱᱮᱛᱟᱨ ᱜᱮ ᱠᱚᱜᱼᱚᱭ ᱠᱚᱭᱮᱠᱴᱟ ᱵᱚᱪᱷᱚᱨ ᱠᱚᱨᱮ ᱠᱷᱚᱡ ᱠᱚ ᱟᱹᱜᱩ ᱵᱟᱲᱟᱭᱮᱫᱟ ᱚᱱᱟ ᱠᱚ ᱵᱟᱠᱷᱟᱱ ᱫᱚ ᱞᱟᱦᱟ ᱫᱚ ᱛᱩᱢᱫᱟᱜ ᱴᱟᱢᱟᱠ ᱠᱚᱫᱚ ᱟᱹᱰᱤ ᱥᱟᱸᱜᱮ ᱛᱟᱦᱮᱸ ᱠᱟᱱᱟ, ᱟᱨ ᱱᱤᱛᱳᱜ ᱫᱚ ᱛᱷᱚᱲᱟ ᱠᱚᱢ ᱠᱟᱱᱟ ᱾ ᱮᱱᱦᱚᱸ ᱢᱮᱱᱟᱜ ᱜᱮᱭᱟ ᱵᱚᱞᱮ ᱟᱫᱚ ᱚᱱᱟ ᱠᱚᱦᱚᱸ ᱱᱤᱛᱳᱜ ᱠᱩᱨᱩᱼᱢᱩᱴᱩ ᱪᱟᱞᱟᱜ ᱠᱟᱱ ᱜᱮᱭᱟ ᱪᱮᱫ ᱞᱮᱠᱟ ᱛᱮ ᱟᱵᱚ ᱚᱱᱟ ᱠᱚᱵᱚᱱ ᱵᱟᱧᱪᱟᱣ ᱫᱚᱦᱚᱭᱟ ᱾
ᱦᱚᱸ ᱟᱨᱦᱚᱸ ᱜᱚᱝᱠᱮ ᱱᱟᱦᱟᱜ ᱚᱱᱮ ᱟᱨᱦᱚᱸ ᱢᱟ ᱱᱟᱦᱟᱜ ᱚᱱᱮ ᱤᱭᱟᱹᱜ ᱠᱟᱱ ᱦᱟᱜ ᱚᱱᱟ ᱫᱚ ᱵᱟᱦᱟ ᱥᱮ ᱵᱟᱦᱟ ᱨᱮᱫᱚ ᱤᱱᱟᱹᱜ ᱫᱚ ᱵᱟᱝ ᱥᱚᱨᱦᱟᱭ ᱯᱚᱨᱚᱵᱽ ᱠᱚᱨᱮ ᱫᱚ ᱱᱟᱦᱟᱜ ᱡᱟᱜᱟ ᱡᱟᱜᱟ ᱦᱚᱸᱠᱚ ᱟᱹᱜᱩᱭᱮᱫ ᱠᱟᱱ ᱜᱮᱭᱼᱟ ᱾
ᱦᱮᱸ ᱦᱮᱸ, ᱦᱳᱭ ᱟᱞᱮ ᱫᱚ ᱤᱱᱟᱹ ᱠᱚᱨᱮ ᱫᱚ ᱱᱟᱦᱟᱜ ᱵᱟᱝᱞᱮ ᱟᱹᱜᱩ ᱵᱟᱲᱟᱭᱟ ᱱᱚᱛᱮ ᱫᱚ ᱤᱱᱟᱹ ᱥᱚᱨᱦᱟᱭ, ᱵᱟᱦᱟ ᱥᱚᱨᱦᱟᱭ ᱠᱚᱫᱚ
ᱟᱫᱚ ᱠᱷᱟᱹᱞᱤ ᱱᱚᱣᱟ ᱟᱵᱩᱣᱟᱜ ᱛᱩᱢᱫᱟᱜ ᱴᱟᱢᱟᱠ ᱛᱮᱜᱮ ᱱᱟᱦᱟᱜ ᱨᱟᱹᱥᱠᱟᱹ ᱠᱚᱫᱚ ᱦᱩᱭᱩᱜᱼᱟ, ᱤᱱᱟᱹ ᱵᱟᱯᱞᱟ ᱠᱚᱨᱮᱜ ᱛᱮ ᱵᱚᱞᱮ ᱠᱚ ᱟᱹᱜᱩᱭ ᱜᱮᱭᱟ ᱾ ᱵᱟᱠᱷᱟᱡ ᱫᱚ ᱟᱵᱚᱣᱟᱜ ᱥᱚᱨᱦᱟᱭ ᱠᱚᱨᱮ ᱫᱚ ᱯᱚᱨᱚᱵᱽ ᱠᱚᱨᱮ ᱫᱚ ᱱᱟᱦᱜ ᱛᱩᱢᱫᱟᱜ ᱴᱟᱢᱟᱠ ᱛᱮᱜᱮ ᱱᱚᱛᱮ ᱫᱚ ᱨᱟᱹᱥᱠᱟᱹ ᱠᱚᱫᱚ ᱦᱩᱭᱩᱜᱼᱟ ᱾
ᱦᱮᱸᱥᱮ ᱵᱟᱝ ᱟᱫᱚ ᱥᱮᱫᱟᱭ ᱠᱷᱚᱱᱟᱜ ᱛᱩᱢᱫᱟᱜ ᱴᱟᱢᱟᱠ ᱛᱟᱦᱮᱸ ᱠᱟᱱ ᱛᱟᱵᱚᱱᱟ ᱥᱮᱫᱟᱭ ᱠᱷᱚᱱᱟᱜ ᱛᱩᱢᱫᱟᱜ ᱴᱟᱢᱟᱠ ᱜᱮ ᱱᱟᱦᱟᱜ ᱵᱟᱛᱨᱟᱣ ᱠᱚᱣᱟᱜ ᱟᱫᱚ ᱠᱤᱪᱷᱩ- ᱠᱤᱪᱷᱩ ᱡᱟᱭᱜᱟ ᱨᱮᱫᱚ ᱱᱟᱦᱟᱜ ᱧᱮᱞᱚᱜ ᱠᱟᱱ ᱜᱮᱭᱟ ᱡᱮ ᱠᱚ ᱟᱹᱜᱩ ᱵᱟᱲᱟᱭᱮᱫ ᱠᱟᱱ ᱜᱮᱭᱟ ᱟᱞᱮ ᱱᱟᱠᱷᱟ ᱦᱚᱸᱠᱚ ᱟᱹᱜᱩ ᱵᱟᱲᱟᱭᱮᱫ ᱠᱟᱱ ᱜᱮᱭᱟ ᱢᱟᱱᱮ ᱟᱹᱰᱤ ᱡᱷᱟᱹᱞ ᱧᱚᱜ ᱨᱮ ᱟᱨᱠᱤ
ᱟᱪᱪᱷᱟ ᱟᱪᱪᱷᱟ, ᱡᱷᱟᱹᱞ ᱡᱷᱟᱹᱞ ᱧᱚᱜ ᱛᱟᱦᱮᱱᱟᱠᱚ ᱵᱟᱝ?
ᱡᱷᱟᱹᱞ ᱡᱷᱟᱹᱞ ᱜᱮ ᱦᱳᱭ ᱾
ᱦᱮᱸ, ᱦᱳᱭ ᱢᱟ ᱚᱱᱟ ᱠᱚᱜᱮ ᱠᱩᱨᱩᱢᱩᱴᱩᱭᱼᱵᱚᱱ ᱾ ᱪᱮᱫ ᱞᱮᱠᱟᱛᱮ ᱚᱱᱟ ᱠᱚᱵᱚᱱ ᱨᱟᱹᱠᱷᱤ ᱡᱚᱜᱟᱣ ᱫᱟᱲᱮᱭᱟᱜᱼᱟ ᱾
ᱴᱷᱤᱠ ᱜᱮᱭᱟ ᱛᱟᱦᱚᱞᱮ ᱜᱚᱝᱠᱮ ᱴᱟᱭᱤᱢ ᱢᱟ ᱦᱩᱭᱮᱱᱟ ᱾
ᱦᱮᱸ ᱢᱟ ᱚᱠᱛᱚ ᱠᱚ ᱯᱩᱨᱟᱹᱣ ᱮᱱᱟ ᱟᱫᱚ ᱤᱧᱟᱹᱜ ᱨᱮ ᱱᱟᱦᱟᱜ ᱤᱭᱟᱹ ᱨᱮ ᱠᱩᱞ ᱠᱟᱜ ᱵᱮᱱ ᱱᱟᱦᱟᱸᱜ ᱾
ᱟᱪᱪᱷᱟ ᱟᱪᱪᱷᱟ ᱾ ᱴᱷᱤᱠ ᱜᱮᱭᱟ ᱢᱟ ᱟᱫᱚ ᱾
ᱠᱟᱪᱨᱟ
ᱦᱮᱸ ᱡᱚᱦᱟᱨ ᱜᱮ ᱾